ᱦᱮᱸ ᱫᱟᱫᱟ ᱡᱚᱦᱟᱨ ᱜᱮ
ᱦᱮᱸ ᱡᱚᱦᱟᱨ ᱜᱮ ᱢᱟᱹᱭ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱛᱟᱦᱚᱞᱮ ᱱᱟᱯᱟᱭ ᱵᱟᱲᱟ ᱜᱮᱛᱚ ᱦᱟᱸᱜ ᱠᱷᱟᱡ
ᱦᱮᱸ ᱱᱤᱛᱚᱜ ᱫᱚ ᱱᱟᱯᱟᱭ ᱵᱟᱲᱟ ᱜᱮ ᱟᱢ ᱜᱮ ᱫᱟᱫᱟ ᱪᱮᱫ ᱞᱮᱠᱟ ᱢᱮᱱᱟᱢᱟ
ᱤᱧ ᱦᱚᱸ ᱦᱟᱸᱜ ᱠᱷᱟᱡ ᱱᱟᱯᱟᱭ ᱵᱟᱲᱟ ᱜᱮ
ᱟᱪᱪᱷᱟ ᱟᱨ ᱚᱲᱟᱜ ᱦᱚᱲ ᱠᱚᱠᱚ ᱱᱟᱯᱟᱭ ᱵᱟᱲᱟ ᱜᱮᱭᱟ
ᱦᱮᱸ ᱢᱟᱹᱭ ᱱᱟᱯᱟᱭ ᱫᱚᱠᱚ ᱱᱟᱯᱟᱭ ᱵᱟᱲᱟ ᱜᱮᱭᱟ ᱾ ᱟᱯᱮ ᱠᱚᱨᱮᱱ ᱜᱮ ᱚᱲᱟᱜ ᱦᱚᱲ ᱚᱠᱟ ᱞᱮᱠᱟ ᱢᱮᱱᱟᱜ ᱠᱚᱣᱟ
ᱦᱮᱸ ᱟᱞᱮ ᱨᱮᱱ ᱚᱲᱟᱜ ᱦᱚᱲ ᱦᱚᱸ ᱱᱤᱛᱚᱜ ᱫᱚ ᱱᱟᱯᱟᱭ ᱵᱟᱲᱟ ᱜᱮ ᱢᱮᱱᱟᱜ ᱠᱚᱣᱟ ᱱᱟᱸᱜ ᱠᱷᱟᱱ ᱟᱨ ᱦᱮᱸ ᱛᱟᱦᱞᱮ ᱫᱟᱫᱟ ᱞᱟᱹᱭ ᱮᱫᱤᱧ ᱥᱮᱛᱟᱜ ᱨᱮᱱᱟᱜ ᱚᱱᱠᱟ ᱪᱟ ᱱᱟᱥᱛᱟ ᱠᱚᱫᱚ ᱦᱩᱭ ᱮᱱᱟ ᱥᱮ ᱟᱹᱣᱨᱤ
ᱦᱮᱸ ᱪᱟ ᱱᱟᱥᱛᱟ ᱠᱚᱫᱚ ᱦᱩᱭ ᱟᱠᱟᱱᱟ ᱦᱟᱸᱜ ᱠᱷᱟᱡ ᱵᱮᱨᱮᱫ ᱛᱚᱨᱟ ᱜᱮ ᱛᱟᱦᱞᱮ ᱢᱟᱹᱭ ᱟᱢᱟᱜ ᱜᱮ ᱪᱟ ᱱᱟᱥᱛᱟ ᱠᱚᱫᱚ ᱦᱩᱭ ᱵᱟᱲᱟᱭᱱᱟ ᱥᱮ ᱵᱟᱝ?
ᱦᱮᱸ, ᱮᱸᱻ ᱫᱟᱫᱟ ᱤᱧᱟᱹᱜ ᱫᱚ ᱪᱟ ᱱᱟᱥᱛᱟ ᱠᱚᱫᱚ ᱱᱟᱸᱦᱜ ᱠᱷᱟᱱ ᱟᱹᱣᱨᱤ ᱦᱩᱭᱩᱜᱼᱟ, ᱮᱸᱻᱦ, ᱟᱫᱚ, ᱚᱱᱠᱟ ᱦᱩᱭᱩᱜᱼᱟ, ᱱᱟᱸᱦᱜ ᱠᱷᱟᱱ ᱡᱚᱢ ᱦᱩᱭᱩᱜᱼᱟ, ᱠᱤᱪᱷᱩ ᱠᱷᱚᱱ ᱯᱚᱨᱮ ᱦᱮᱸ ᱾
ᱟᱞᱟᱝ ᱢᱟ. ᱭ ᱛᱮᱦᱮᱧ ᱫᱚ ᱪᱮᱫ ᱴᱨᱚᱯᱤᱠ ᱱᱤᱭᱮ ᱞᱟᱝ ᱨᱚᱯᱚᱲᱟ, ᱮᱱᱠᱷᱟᱡ?
ᱦᱮᱸ ᱤᱧᱦᱚᱸ ᱚᱱᱟᱜᱤᱧ ᱞᱟᱹᱭᱮᱫ ᱛᱟᱦᱮᱸᱫᱚᱜᱼᱟ ᱡᱮ, ᱛᱮᱦᱤᱧ ᱫᱚ ᱚᱱᱠᱟ ᱪᱮᱫ? ᱴᱚᱯᱤᱠ ᱱᱤᱭᱮ ᱞᱟᱝ ᱨᱚᱯᱚᱲ ᱞᱮᱱᱠᱷᱟᱱ ᱱᱟᱯᱟᱭᱚᱜᱼᱟ ᱾ ᱮᱸᱻ, ᱟᱢ ᱡᱟᱦᱟᱱᱟᱜ ᱮᱢ ᱩᱭᱦᱟᱹᱨ ᱟᱠᱟᱫ ᱛᱟᱞᱟᱝᱟ?
ᱦᱮᱸ, ᱩᱭᱦᱟᱹᱨ ᱫᱚ ᱩᱭᱦᱟᱹᱨ ᱟᱠᱟᱱᱟ ᱾ ᱡᱮ ᱟᱵᱚ ᱥᱟᱱᱛᱟᱲ ᱥᱚᱢᱟᱡᱽ ᱨᱮᱱᱟᱜ ᱵᱟᱯᱞᱟ ᱛᱤᱱ ᱨᱚᱠᱚᱢᱼᱟ, ᱥᱮ ᱵᱟᱯᱞᱟ ᱫᱚ ᱪᱮᱫ ᱠᱟᱱᱟ, ᱱᱚᱣᱟ ᱠᱚ ᱵᱟᱨᱮ ᱛᱮᱜᱮᱞᱟᱝ ᱛᱮᱞᱟᱝ ᱨᱚᱯᱚᱲ ᱚᱱᱟ ᱠᱷᱟᱱ᱾
ᱟᱪᱪᱷᱟ ᱦᱮᱸ, ᱱᱚᱣᱟ ᱫᱚ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱾ ᱮᱸᱢ ᱵᱟᱯᱞᱟ, ᱵᱟᱯᱞᱟ ᱨᱮᱱᱟᱜ ᱠᱟᱹᱢᱤᱦᱚᱨᱟ ᱤᱫᱤ ᱠᱟᱛᱮ, ᱦᱮᱸ ᱵᱟᱯᱞᱟ ᱫᱚ ᱟᱵᱚ ᱫᱚ ᱢᱤᱫᱴᱟᱝ ᱥᱟᱹᱜᱩᱱ ᱠᱟᱹᱢᱤ ᱠᱟᱱ ᱛᱟᱵᱚᱱᱟ ᱛᱚ, ᱚᱱᱟ ᱤᱫᱤᱟᱛᱮ ᱦᱚᱸ ᱵᱟᱲᱟᱭ ᱨᱮᱱᱟᱜ ᱫᱚᱨᱠᱟᱨ ᱢᱮᱱᱟᱜ ᱛᱟᱵᱚᱱᱟ ᱾
ᱦᱩᱸ, ᱛᱟᱦᱞᱮ ᱢᱟᱹᱭ, ᱵᱟᱯᱞᱟ ᱫᱚ ᱪᱮᱫ ᱠᱟᱱᱟ? ᱡᱩᱫᱤ ᱦᱩᱰᱤᱧ ᱢᱟᱪᱷᱟ ᱛᱮᱢ ᱞᱟᱹᱭ ᱠᱮᱭᱟ᱾
ᱵᱟᱯᱞᱟ ᱟᱪᱪᱷᱟ ᱾ ᱦᱮᱸ ᱵᱟᱯᱞᱟ ᱫᱚ ᱦᱩᱭᱩᱜ ᱠᱟᱱᱟ, ᱮᱸᱻ ᱡᱟᱦᱟᱸ ᱫᱚ ᱦᱩᱸᱻ ᱪᱮᱫ ᱤᱧ ᱞᱟᱹᱭᱟ? ᱢᱤᱫ ᱠᱟᱛᱷᱟ ᱛᱮᱫᱚ ᱢᱤᱫᱴᱟᱝ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱡᱩᱫᱤ ᱮᱸ, ᱢᱟᱱᱮ ᱩᱱᱠᱤᱱ ᱡᱚᱠᱷᱚᱱ ᱮᱸ ᱛᱤᱨᱤ ᱯᱩᱨᱩᱥ ᱞᱮᱠᱟ ᱛᱮᱠᱚ ᱡᱚᱲᱟᱣ ᱠᱟᱠᱤᱱᱟ, ᱢᱟᱱᱮ ᱩᱱᱠᱤᱱ ᱠᱚ ᱢᱤᱫ ᱠᱟᱠᱤᱱᱟ ᱾ ᱩᱱᱥᱩᱢᱟᱹᱭ ᱜᱮ ᱟᱫᱚ, ᱚᱱᱟᱫᱚ ᱵᱟᱯᱞᱟ ᱠᱚ ᱢᱮᱛᱟᱜ ᱠᱟᱱᱟ ᱾
ᱴᱷᱤᱠ ᱟᱪᱷᱮ, ᱛᱟᱦᱟᱞᱤᱧ ᱢᱮᱱ ᱮᱫᱟ ᱾ ᱵᱟᱯᱞᱟ ᱫᱚ ᱤᱭᱟᱹ, ᱢᱤᱫᱴᱟᱝ ᱠᱚᱲᱟ ᱟᱨ ᱢᱤᱫᱴᱟᱝ ᱠᱩᱲᱤᱭᱟᱜ ᱢᱚᱱᱮ ᱡᱤᱣᱤ ᱢᱤᱞᱚᱱ ᱠᱟᱱᱟ ᱟᱨ ᱢᱤᱫ, ᱢᱤᱫ ᱥᱟᱶᱛᱮ ᱛᱟᱦᱮᱸ ᱨᱮᱱᱟᱜ, ᱤᱭᱟᱹ ᱠᱤᱨᱟᱹ ᱠᱤᱱ ᱦᱟᱛᱟᱣᱟ, ᱥᱮ ᱡᱤᱭᱚᱱ ᱰᱟᱦᱟᱨ ᱠᱤᱱ ᱞᱟᱦᱟᱭᱟ, ᱥᱮ ᱥᱚᱝᱥᱟᱨ ᱠᱤᱱ ᱞᱟᱦᱟᱭᱟ ᱾ ᱛᱟᱦᱞᱮ ᱢᱟᱹᱭ, ᱵᱟᱰᱟᱭ ᱢᱮᱱᱟᱜᱼᱟ ᱾ ᱡᱮ ᱵᱟᱯᱞᱟ ᱫᱚ ᱛᱤᱱᱟᱹᱜ? ᱨᱚᱠᱚᱢᱼᱟ, ᱟᱵᱚ ᱥᱟᱱᱛᱟᱲ ᱥᱚᱢᱟᱡᱽ ᱨᱮ ᱾
ᱦᱮᱸ, ᱚᱱᱠᱟ ᱩᱭᱦᱟᱹᱨ ᱠᱟᱜᱼᱟᱹᱧ ᱚᱱᱟᱜᱤᱧ ᱞᱟᱹᱭᱮᱫᱼᱟ ᱾ ᱟᱫᱚ ᱫᱚᱢᱮ ᱡᱟᱹᱥᱛᱤ ᱫᱚ ᱵᱟᱝ? ᱩᱭᱦᱟᱹᱨ ᱦᱤᱡᱩᱜ ᱠᱟᱱᱟ ᱾ ᱟᱫᱚ ᱵᱟᱯᱞᱟ ᱫᱚ ᱦᱩᱭᱩᱜ ᱠᱟᱱᱟ, ᱚᱱᱠᱟ ᱤᱧᱤᱧ ᱩᱭᱦᱟᱹᱨᱮᱜᱼᱟ ᱾ ᱡᱮ ᱢᱤᱫᱴᱟᱝ ᱫᱚ ᱚᱱᱠᱟ ᱫᱩᱣᱟᱹᱨ ᱵᱟᱯᱞᱟ ᱢᱮᱱᱟᱜᱼᱟ᱾ ᱟᱨ ᱢᱤᱫᱴᱟᱝ ᱫᱚ ᱦᱩᱭᱩᱜ ᱠᱟᱱᱟ ᱴᱩᱝᱠᱤ ᱫᱤᱯᱤᱞ ᱵᱟᱯᱞᱟ, ᱟᱨ ᱢᱤᱫᱴᱟᱝ ᱫᱚ ᱚᱨ ᱤᱛᱩᱫ ᱵᱟᱯᱞᱟ, ᱟᱨ ᱢᱤᱫᱴᱟᱝ ᱫᱚ ᱦᱩᱭᱩᱜ ᱠᱟᱱᱟ ᱠᱚᱸᱰᱮᱞ ᱧᱟᱯᱟᱢ ᱵᱟᱯᱞᱟ, ᱱᱚᱣᱟ ᱠᱚᱜᱤᱧ ᱩᱭᱦᱟᱹᱨᱮᱜᱼᱟ ᱾ ᱟᱨᱚ ᱦᱮᱸ, ᱟᱨ ᱵᱟᱨᱭᱟ ᱜᱟᱱ ᱩᱭᱦᱟᱹᱨ ᱦᱤᱡᱩᱜ ᱚᱱᱟ ᱫᱚ ᱫᱟᱫᱟ, ᱟᱨ ᱵᱟᱨᱭᱟ ᱜᱟᱱᱤᱧ ᱩᱭᱦᱟᱹᱨ ᱠᱟᱜᱼᱟ, ᱚᱱᱟ ᱠᱚᱫᱚ ᱦᱩᱭᱩᱜ ᱠᱟᱱᱟ ᱡᱟᱦᱟᱸ ᱫᱚ ᱜᱷᱟᱨᱫᱤ ᱡᱟᱶᱟᱭ ᱵᱟᱯᱞᱟ, ᱛᱟᱯᱚᱨᱮ ᱥᱟᱸᱜᱷᱟ ᱵᱟᱯᱞᱟ ᱟᱨᱚ ᱠᱤᱨᱤᱧ ᱡᱟᱶᱟᱭ ᱵᱟᱯᱞᱟ, ᱱᱚᱣᱟ ᱠᱚ ᱢᱮᱱᱟᱜ ᱟᱠᱟᱫᱼᱟ ᱾
ᱴᱷᱤᱠ ᱟᱪᱮ, ᱛᱟᱦᱚᱞᱮ ᱾ ᱢᱤᱫᱴᱟᱝ, ᱢᱤᱫᱴᱟᱝ ᱨᱮᱱᱟᱜ ᱡᱩᱫᱤ ᱠᱩᱠᱞᱤ, ᱠᱩᱠᱞᱤ ᱠᱮᱧᱟᱢ, ᱡᱮ ᱱᱚᱣᱟ ᱵᱟᱯᱞᱟ ᱫᱚ ᱪᱮᱫ ᱠᱟᱱᱟ?
ᱟᱪᱪᱷᱟ ᱟᱪᱪᱷᱟ ᱦᱮᱸ, ᱠᱩᱞᱤ ᱢᱤᱭᱟᱹᱧ ᱛᱟᱦᱟᱞᱮ ᱮᱸᱻ, ᱫᱟᱫᱟ ᱫᱩᱣᱟᱹᱨ ᱵᱟᱯᱞᱟ ᱢᱮᱱᱛᱮ, ᱫᱚ ᱪᱮᱫ ᱵᱚᱱ ᱵᱩᱡᱷᱟᱹᱣᱟ?
ᱫᱩᱣᱟᱹᱨ ᱵᱟᱯᱞᱟ ᱢᱮᱱᱛᱮ ᱫᱚ ᱵᱩᱡᱷᱟᱹᱜ ᱠᱟᱱᱟ, ᱡᱮ ᱡᱟᱦᱟᱸ ᱟᱵᱚ ᱥᱟᱶᱛᱟ ᱨᱮ, ᱥᱟᱨ ᱥᱟᱹᱜᱩᱱ ᱠᱟᱛᱮᱫ ᱡᱟᱦᱟᱸ ᱵᱟᱯᱞᱟ ᱦᱩᱭᱩᱜ ᱠᱟᱱᱟ, ᱚᱱᱟᱜᱮ ᱦᱮᱸᱠᱟᱡ ᱫᱩᱣᱟᱹᱨ ᱵᱟᱯᱞᱟ ᱫᱚᱠᱚ ᱢᱮᱛᱟᱜ ᱠᱟᱱᱟ ᱾ ᱡᱮᱢᱚᱱ, ᱚᱱᱮ ᱵᱟᱦᱩ ᱧᱮᱧᱮᱞ ᱪᱤᱭᱟᱹ
ᱦᱳᱭ ᱱᱮᱰᱟ ᱜᱚᱴᱟ ᱠᱟᱛᱮᱜ, ᱦᱮᱸ ᱦᱮᱸ ᱥᱟᱨ ᱥᱟᱹᱜᱩᱱ ᱠᱟᱛᱮ ᱾
ᱱᱮᱰᱟ ᱜᱚᱴᱟ ᱠᱟᱛᱮᱫ ᱾ ᱦᱮᱸ ᱚᱱᱟᱜᱮ ᱠᱷᱟᱱᱡ ᱫᱩᱣᱟᱹᱲᱼᱼ ᱠᱷ ᱵᱮᱯᱟᱨ ᱠᱟᱱᱟ
ᱦᱳᱭ ᱦᱳᱭ ᱴᱷᱤᱠᱮᱢ ᱞᱟᱹᱭ ᱠᱟᱫᱟ ᱱᱚᱣᱟ ᱜᱮ ᱾
ᱡᱟᱦᱟᱸ ᱫᱚ ᱢᱟᱱᱮ ᱡᱷᱚᱛᱚ ᱜᱮ ᱢᱤᱫᱴᱟᱹᱝ ᱢᱤᱫᱴᱟᱹᱝ ᱥᱟᱹᱜᱩᱱ ᱫᱤᱱ ᱧᱮᱞ ᱠᱟᱛᱮᱜ ᱠᱟᱹᱢᱤᱦᱚᱨᱟ ᱠᱚ ᱞᱟᱦᱟᱭᱟ ᱾
ᱦᱮᱸ ᱚᱱᱟ ᱨᱟᱭᱵᱟᱨ ᱨᱟᱭᱵᱟᱨ ᱫᱟᱨᱟᱭ ᱾
ᱦᱳᱭ ᱨᱟᱭᱵᱟᱨ ᱫᱟᱨᱟᱭ ᱛᱮ, ᱦᱮᱸ ᱦᱮᱸᱼᱼ
ᱛᱟᱦᱚᱞᱮ ᱟᱨᱚ ᱚᱱᱠᱟᱱᱟᱜ ᱵᱟᱯᱞᱟ ᱨᱮᱱᱟᱜᱼᱼ
ᱦᱮᱸ ᱩᱭᱦᱟᱹᱨ ᱟᱠᱟᱜ ᱟᱹᱧ ᱛᱟᱞᱦᱮᱼᱼ ᱦᱮᱸ ᱞᱟᱹᱭᱫᱟ ᱞᱤᱧᱼᱼ ᱡᱮ ᱚᱱᱠᱟ ᱟᱨ ᱜᱷᱟᱨᱫᱤ ᱡᱟᱶᱟᱭ ᱵᱟᱯᱞᱟᱛᱮ ᱛᱟᱦᱚᱞᱮ ᱚᱠᱟ ᱵᱚᱱ ᱢᱮᱛᱟᱜ ᱠᱟᱱᱟ? ᱚᱱᱠᱟ ᱵᱟᱲᱟᱭ ᱢᱮᱱᱟᱜ ᱛᱟᱢᱟ?
ᱦᱮᱸ ᱠᱷᱟᱡ ᱵᱟᱰᱟᱭ ᱫᱚ ᱢᱮᱱᱟᱜᱼᱟ, ᱜᱷᱟᱨᱫᱤ ᱡᱟᱶᱟᱭ ᱵᱟᱯᱞᱟ ᱫᱚᱵᱚᱱ ᱢᱮᱛᱟᱜ ᱠᱟᱱᱟ ᱡᱟᱦᱟᱸᱼᱼ ᱢᱤᱫᱴᱟᱝ ᱚᱲᱟᱜ ᱨᱮ, ᱡᱩᱫᱤᱼᱼ ᱢᱤᱫᱴᱟᱝ ᱠᱤᱝᱵᱟ ᱵᱟᱨᱭᱟ ᱯᱮᱭᱟ ᱠᱩᱲᱤ ᱜᱤᱫᱽᱨᱟᱹ ᱠᱚ ᱛᱟᱦᱮᱱᱟ ᱦᱮᱸᱥᱮ ᱚᱱᱟ ᱠᱩᱲᱤ ᱜᱤᱫᱽᱨᱟᱹᱼᱼ ᱦᱩᱰᱤᱧᱤᱡ ᱠᱤᱢᱵᱟ ᱡᱟᱦᱟᱸᱭᱴᱟᱜ ᱜᱮ, ᱢᱟᱱᱮ ᱚᱱᱟ ᱚᱲᱟᱜ ᱨᱮᱱᱼᱼ ᱚᱸᱰᱮᱱ ᱠᱤᱱ ᱟᱭᱳ ᱵᱟᱵᱟ ᱧᱮᱞ ᱞᱟᱹᱜᱤᱫ ᱛᱮ ᱢᱤᱫᱴᱟᱝ ᱡᱟᱶᱟᱭᱼᱼ ᱢᱟᱱᱮ ᱜᱷᱟᱨᱫᱤ ᱡᱟᱶᱟᱭ ᱢᱟᱱᱮ ᱚᱲᱟᱜ ᱨᱮᱠᱚ ᱫᱚᱦᱚᱭᱮᱭᱟ ᱾
ᱦᱳᱭ ᱦᱳᱭ ᱦᱳᱭ ᱾
ᱚᱱᱟᱜᱮ ᱟᱠᱟᱡᱛᱮ ᱡᱟᱦᱟᱸ ᱵᱚᱱ ᱢᱮᱛᱟᱜ ᱠᱟᱱᱟ ᱾
ᱦᱮᱸ ᱜᱷᱟᱨᱫᱤ ᱡᱟᱶᱟᱭ ᱫᱚ ᱚᱱᱠᱟ ᱡᱩᱫᱤᱼᱼ ᱢᱤᱫᱴᱟᱝ ᱚᱲᱟᱜ ᱨᱮ ᱠᱩᱲᱤ, ᱠᱩᱲᱤ ᱜᱤᱫᱽᱨᱟᱹ ᱜᱮᱠᱚᱼᱼ ᱚᱱᱠᱟ ᱵᱟᱨᱯᱮ ᱵᱚᱭᱦᱟᱜᱼᱟ ᱛᱟᱦᱞᱮ ᱟᱫᱚ ᱡᱚᱫᱤ ᱠᱚᱲᱟ ᱜᱤᱫᱽᱨᱟᱹ ᱵᱚᱭᱦᱟ ᱵᱟᱠᱚ ᱛᱟᱦᱮᱱ ᱛᱟᱠᱚᱣᱟ ᱾ ᱤᱱᱟᱹ ᱥᱚᱢᱚᱭ ᱨᱮ ᱟᱫᱚ ᱚᱱᱟ ᱚᱲᱟᱜ ᱛᱮ ᱢᱤᱫᱴᱟᱝ ᱢᱟᱱᱮ ᱮᱸ ᱡᱮ ᱧᱮᱞ ᱞᱟᱹᱜᱤᱫᱼᱼ ᱛᱮ ᱩᱱᱠᱤᱱ ᱟᱭᱳ ᱵᱟᱵᱟ ᱧᱮᱞ ᱞᱟᱹᱜᱤᱫ ᱛᱮ ᱟᱫᱚ ᱢᱤᱫᱴᱟᱝᱼᱼ ᱢᱮ ᱡᱟᱶᱟᱭ ᱜᱮ ᱢᱟᱱᱮ ᱱᱚᱸᱰᱮ ᱠᱩᱲᱤ ᱜᱤᱫᱽᱨᱟᱹ ᱚᱲᱟᱜ ᱨᱮ ᱦᱮᱡ ᱠᱟᱛᱮᱜ ᱛᱟᱦᱮᱱᱟ ᱥᱮ ᱾ ᱱᱚᱰᱮᱱᱟᱜ ᱪᱟᱥᱵᱟᱥ ᱮᱢᱟᱱ ᱛᱮᱱᱟᱜ ᱠᱟᱹᱢᱤ ᱠᱚᱭ ᱧᱮᱞ ᱥᱟᱢᱴᱟᱣᱟ ᱾
ᱦᱟᱸ ᱾
ᱟᱪᱪᱷᱟ ᱦᱮᱸ ᱫᱟᱫᱟ ᱛᱟᱦᱞᱮ, ᱮᱸᱜ ᱤᱛᱩᱫ ᱥᱤᱸᱫᱩᱨ ᱵᱟᱯᱞᱟ ᱫᱚ ᱛᱟᱞᱦᱮ ᱚᱱᱟ ᱫᱚ ᱚᱠᱟ ᱞᱮᱠᱟᱜ-ᱟ ᱵᱟᱲᱟᱭ ᱢᱮᱱᱟᱜ ᱛᱟᱢᱟ?
ᱤᱛᱩᱫ ᱥᱤᱸᱫᱩᱨ ᱵᱟᱯᱞᱟ
ᱦᱮᱸ ᱾
ᱤᱛᱩᱫ ᱥᱤᱸᱫᱩᱨ ᱵᱟᱯᱞᱟ ᱫᱚ ᱢᱟᱹᱭ ᱮᱱ ᱠᱷᱟᱡ, ᱵᱟᱝ ᱤᱧ ᱫᱤᱥᱟᱹᱭᱮᱫᱼᱟ ᱡᱩᱫᱤ ᱟᱢᱜᱮᱢ ᱞᱟᱹᱭ ᱠᱮᱭᱟ ᱟᱹᱰᱤ ᱜᱮ ᱱᱟᱯᱟᱭᱚᱜ-ᱟ ᱾
ᱟᱪᱪᱷᱟ ᱦᱮᱸ ᱤᱧ ᱡᱟᱦᱟᱸ ᱞᱮᱠᱟᱧ ᱩᱭᱦᱟᱹᱨ ᱠᱟᱜᱼᱟ ᱛᱟᱦᱞᱮ ᱚᱱᱟᱜᱮᱧ ᱞᱟᱹᱭ ᱥᱚᱫᱚᱨᱮᱜᱼᱟ ᱾ ᱩᱸ ᱤᱛᱩᱫ ᱥᱤᱸᱫᱩᱨ ᱵᱟᱯᱞᱟ ᱫᱚ ᱦᱩᱭᱩᱜ ᱠᱟᱱᱟ ᱡᱮ ᱱᱚᱝᱠᱟ ᱡᱮ ᱚᱱᱟ ᱫᱚ ᱦᱩᱭᱩᱜ ᱠᱟᱱᱟᱼᱼ ᱥᱤᱸᱫᱩᱨ ᱞᱩᱜᱽᱲᱤᱡ ᱛᱮᱜᱮ ᱩᱱᱤ ᱵᱟᱸᱫᱮ ᱦᱚᱪᱚᱭ ᱠᱟᱛᱮᱜᱼᱼ ᱱᱩᱭ ᱡᱟᱦᱟᱸᱭ ᱱᱟᱣᱟ ᱵᱟᱹᱦᱩᱼᱼ ᱩᱱᱤ ᱚᱱᱟ ᱥᱤᱸᱫᱩᱨ ᱞᱩᱜᱽᱲᱤᱡ ᱛᱮᱠᱚ ᱵᱟᱸᱫᱮ ᱦᱚᱪᱚᱭᱮᱭᱟ ᱾ ᱤᱱᱟᱹ ᱛᱟᱭᱚᱢ ᱩᱱᱤ ᱡᱟᱦᱟᱸᱭ ᱫᱚ ᱫᱟᱹᱣᱲᱤ ᱪᱮᱛᱟᱱ ᱨᱮᱼᱼ ᱠᱚ ᱮᱸᱜ, ᱫᱟᱹᱣᱲᱟᱹ ᱨᱮᱠᱚ ᱞᱟᱫᱮᱭᱮᱭᱟ ᱟᱫᱚ ᱚᱱᱟᱜᱮᱼᱼ ᱚᱲᱟᱜ ᱵᱷᱤᱛᱨᱤ ᱥᱮᱫ ᱠᱷᱚᱱᱟᱜ ᱡᱟᱦᱟᱸ ᱧᱮᱞ ᱦᱩᱭ ᱠᱟᱱ ᱜᱮᱭᱟ ᱡᱮ ᱵᱟᱹᱦᱩ ᱫᱚᱠᱚ ᱛᱩᱞ ᱩᱰᱚᱠ ᱮᱭᱟ ᱾ ᱚᱱᱠᱟ ᱜᱮ ᱦᱩᱭᱩᱜᱼᱟ ᱱᱚᱰᱮ ᱦᱚᱸ ᱾ ᱟᱨ ᱛᱟᱨᱯᱚᱨᱮ ᱦᱩᱭᱩᱜ ᱠᱟᱱᱟ ᱮᱸᱜᱼᱼ ᱦᱩᱭᱩᱜ ᱠᱟᱱᱟ ᱩᱸᱰᱩᱠ ᱠᱟᱛᱮᱜ ᱩᱸᱰᱚᱠ ᱚᱠᱛᱚ ᱚᱱᱟ ᱫᱩᱣᱟᱹᱨ ᱪᱮᱛᱟᱱ ᱡᱟᱦᱟ, ᱸ ᱥᱟᱛᱮ ᱥᱟᱹᱲᱤᱢ ᱴᱷᱮᱱᱼᱼ ᱜᱟᱢᱪᱷᱟ ᱠᱚ ᱟ ᱟᱨᱟᱣᱟ ᱦᱮᱸᱥᱮ ᱵᱟᱝ ᱛᱟᱨᱯᱚᱨᱮ ᱦᱩᱭᱩᱜ ᱠᱟᱱᱟ ᱡᱟᱶᱟᱭ, ᱮᱸᱡᱟᱶᱟᱭ ᱵᱟᱹᱵᱩ ᱟᱨ᱾ ᱩᱱᱤ ᱡᱟᱦᱟᱸᱭ ᱥᱟᱫᱚᱢ ᱪᱮᱛᱟᱱ ᱨᱮ ᱫᱮᱡ ᱠᱟᱛᱮᱜ ᱥᱟᱯᱲᱟᱜ ᱟᱭ ᱡᱟᱦᱟᱸᱭ ᱫᱚ ᱚᱸᱰᱮ, ᱡᱟᱶᱟᱭ ᱢᱮᱱ ᱛᱮᱠᱚ ᱞᱟᱹᱭᱮ ᱠᱟᱱᱟ ᱛᱟᱯᱚᱨᱮ, ᱮᱸᱜ ᱩᱱᱤ ᱦᱚᱸ ᱢᱟᱱᱮ ᱮᱸᱜ, ᱥᱤᱸᱫᱩᱨ ᱞᱩᱜᱽᱲᱤᱡ ᱛᱮᱜᱮᱭ ᱫᱷᱩᱛᱤᱜᱼᱟ ᱡᱟᱦᱟᱸᱭ ᱚᱸᱰᱮ᱾ ᱮᱸᱜ ᱡᱟᱶᱟᱭ ᱵᱟᱹᱦᱩ ᱠᱤᱱ ᱞᱟᱹᱭᱳᱜ ᱠᱟᱱᱟ ᱩᱱᱠᱤᱱ ᱵᱟᱱᱟ ᱦᱚᱲᱜᱮ᱾ ᱮᱸᱜ ᱥᱤᱸᱫᱩᱨ ᱞᱩᱜᱽᱲᱤᱡ ᱛᱮᱠᱤᱱ ᱵᱟᱸᱫᱮᱱᱟ ᱥᱮ ᱠᱤᱱ ᱫᱷᱩᱛᱤᱜᱼᱟ᱾ ᱛᱟᱨᱯᱚᱨ ᱢᱟᱱᱮ ᱵᱟᱱᱟ ᱦᱚᱲ ᱚᱱᱟ ᱚᱱᱠᱟ ᱠᱟᱛᱮ ᱠᱤᱱ ᱥᱟᱯᱲᱟᱜᱼᱟ᱾ ᱛᱟᱯᱚᱨᱮ ᱦᱩᱭᱩᱜ ᱠᱟᱱᱟ, ᱮᱸᱜ ᱵᱟᱱᱟᱨ ᱯᱟᱦᱴᱟ ᱨᱮᱱ ᱜᱮ ᱵᱟᱨ ᱦᱚᱲ᱾ ᱡᱟᱦᱟᱸ ᱞᱮᱠᱟ ᱧᱮᱞ ᱠᱟᱱᱟ ᱵᱟᱯᱞᱟᱨᱮ ᱮᱸᱫ ᱥᱟᱹᱜᱩᱱ ᱴᱷᱤᱞᱤ, ᱮᱸᱜ ᱥᱟᱹᱜᱩᱱ ᱴᱷᱤᱞᱤ ᱫᱟᱜ ᱠᱤᱱ ᱫᱤᱯᱤᱞᱟ᱾ ᱠᱚᱲᱟ ᱯᱟᱦᱟᱴᱟ ᱨᱮᱦᱚᱸ, ᱟᱨ ᱠᱩᱲᱤ ᱯᱟᱦᱟᱴᱟ ᱨᱮᱦᱚᱸ, ᱱᱚᱝᱠᱟ ᱠᱟᱛᱮᱜ ᱮᱸᱜ, ᱮ ᱫᱟᱜ ᱴᱷᱤᱞᱤ ᱮᱸᱜ, ᱤᱭᱟᱹ ᱠᱟᱛᱮᱜ ᱡᱟᱦᱟᱸ ᱫᱚ ᱧᱮᱞ ᱠᱟᱱᱟ ᱡᱮᱠᱚ ᱟᱹᱪᱩᱨᱚᱜᱼᱟ ᱟᱨ ᱚᱱᱟ ᱥᱟᱞᱟᱜ ᱛᱮ ᱡᱟᱦᱟᱸ ᱩᱞ ᱰᱷᱟᱹᱣᱨᱟᱹᱜ᱾ ᱛᱟᱦᱮᱱᱟ, ᱱᱚᱝᱠᱟᱱᱟᱜ ᱧᱮᱞᱚᱜᱼᱟ ᱦᱮᱸ,
ᱟᱪᱪᱷᱟ ᱢᱟᱹᱭ ᱛᱟᱦᱞᱮ, ᱦᱮᱸ ᱢᱮᱱᱫᱟᱹᱧ ᱡᱮ ᱤᱧ ᱟᱹᱰᱤ ᱤᱭᱟᱹ ᱢᱟᱱᱮ ᱡᱟᱭᱜᱟ ᱨᱮᱧ ᱧᱮᱞ ᱠᱟᱫᱟ ᱪᱮ? ᱫᱟᱜ ᱠᱚ ᱵᱟᱯᱞᱟ ᱟᱹᱜᱩᱭᱟ, ᱱᱚᱣᱟ ᱫᱚ ᱠᱷᱟᱡ ᱚᱠᱟᱴᱟᱜ ᱵᱟᱯᱞᱟ ᱨᱮ ᱫᱟᱜ ᱠᱚ ᱵᱟᱯᱞᱟᱜ ᱫᱟᱜ ᱠᱚ ᱵᱟᱯᱞᱟ ᱟᱜᱩᱭᱟ, ᱵᱟᱰᱟᱭᱟ?
ᱫᱟᱜ ᱵᱟᱯᱞᱟ ᱵᱟᱝ? ᱮᱸᱜ ᱤᱧᱟᱹᱜ ᱦᱚᱸ ᱚᱱᱠᱟ ᱩ ᱩᱭᱦᱟᱹᱨ ᱫᱚ ᱵᱟᱝ ᱦᱤᱡᱩᱜ ᱠᱟᱱᱟ ᱤᱧ ᱫᱚ, ᱚᱱᱠᱟ ᱵᱟᱹᱧ ᱫᱤᱥᱟᱹᱭᱮᱫᱼᱟ᱾ ᱟᱫᱚ ᱚᱱᱠᱟ ᱢᱟᱱᱮ ᱵᱟᱲᱟᱭ ᱵᱟᱹᱱᱩᱜ ᱠᱟᱫ ᱛᱤᱧᱟᱹ ᱚᱱᱟᱴᱟᱜ ᱫᱚ᱾
ᱟᱪᱪᱷᱟ ᱴᱷᱤᱠ ᱟᱪᱷᱮ ᱢᱟᱹᱭ ᱟᱨ ᱢᱟ ᱤᱭᱟᱹ, ᱠᱩᱞᱤᱧ ᱛᱟᱞᱟᱝ ᱢᱮ ᱡᱟᱦᱟᱱᱟᱜ ᱜᱮ ᱛᱮᱞᱟ ᱮᱢ ᱨᱮᱱᱟ
ᱦᱮᱸ ᱡᱟᱦᱟᱸ ᱱᱚᱣᱟ ᱤᱛᱩᱫ ᱥᱤᱸᱫᱩᱨ ᱵᱟᱯᱞᱟᱧ ᱞᱟᱹᱭ ᱠᱮᱫᱟ᱾ ᱱᱚᱜᱼᱚᱭ ᱡᱟᱦᱟᱸ ᱮᱸᱜ ᱵᱟᱨ ᱠᱚᱲᱟ ᱜᱤᱫᱽᱟᱹ ᱯᱟᱦᱟᱴᱟ ᱠᱩᱲᱤ ᱜᱤᱫᱽᱨᱟᱹ ᱯᱟᱦᱟᱴᱟ ᱵᱟᱱᱟᱨ ᱫᱷᱟᱨᱮ ᱜᱮ ᱥᱟᱹᱜᱩᱱ ᱴᱷᱤᱞᱤ ᱫᱟᱜ ᱠᱚ ᱫᱤᱯᱤᱞ ᱠᱟᱜᱼᱟ᱾ ᱛᱟᱨᱯᱚᱨᱮ ᱟᱨ ᱚᱱᱟ ᱥᱟᱶᱛᱮ, ᱮᱸᱜ ᱡᱟᱦᱟᱸ ᱠᱚᱲᱟ ᱜᱤᱫᱽ ᱨᱟᱹ ᱟᱨ ᱠᱩᱲᱤ ᱜᱤᱫᱽᱨᱟᱹ ᱵᱟᱱᱟ ᱦᱚᱲᱟᱜ ᱜᱚᱪᱷᱟ ᱨᱮᱜᱮ ᱮᱸᱜ ᱛᱟᱦᱮᱱᱟ ᱡᱮ, ᱮᱸᱜ ᱨᱟᱢᱲᱟ ᱡᱟᱝ ᱢᱮᱥᱟ ᱢᱟᱱᱮ ᱪᱟᱣᱞᱮ ᱱᱚᱝᱠᱟᱱᱟᱜ ᱥᱮ ᱪᱮᱫ? ᱛᱟᱦᱮᱱᱟ ᱞᱟᱹᱭ ᱟᱠᱚ᱾ ᱦᱮᱸ ᱟᱫᱚ ᱱᱚᱝᱠᱟ ᱠᱟᱛᱮᱜ ᱡᱟᱦᱟᱸ ᱧᱮᱞ ᱠᱟᱱᱟ ᱵᱟᱯᱞᱟᱨᱮ ᱡᱟᱦᱟᱸ ᱫᱚ᱾ ᱮᱸᱜ ᱚᱱᱟ ᱥᱤᱸᱫᱩᱨ ᱫᱟᱱ ᱟᱹᱣᱨᱤ ᱦᱩᱭᱩᱜ ᱞᱟᱦᱟ ᱨᱮᱜᱮ ᱢᱚᱬᱮ ᱫᱷᱟᱣ ᱠᱚ ᱟᱹᱪᱩᱨᱚᱜᱼᱟ᱾
ᱦᱮᱸ,
ᱦᱮᱸ ᱢᱚᱲᱮ ᱫᱷᱟᱣ ᱠᱚ ᱟᱹᱪᱩᱨ ᱠᱤᱱᱟ᱾ ᱛᱟᱨᱯᱚᱨᱮ ᱩᱱ ᱥᱚᱢᱚᱭ ᱧᱮᱞ ᱟᱠᱟᱱᱟ ᱛᱚ ᱚᱱᱟ ᱡᱟᱦᱟᱸ ᱟᱹᱠᱤᱱᱟᱜ ᱜᱳᱪᱷᱟᱨᱮ ᱢᱮᱱᱟᱜᱼᱟ᱾ ᱪᱟᱣᱞᱮ ᱥᱮ ᱪᱮᱫ ᱠᱚ ᱞᱟᱹᱭ ᱮᱫᱟ ᱚᱱᱟ, ᱢᱟᱱᱮ ᱛᱟᱦᱮᱱᱟ ᱛᱚ ᱚᱱᱟ᱾ ᱠᱤᱱ ᱢᱟᱱᱮ ᱟᱹᱠᱤᱱ ᱮᱸ ᱟᱯᱟᱱ ᱟᱹᱯᱤᱱ ᱠᱤᱱ, ᱮᱸᱜ ᱦᱟᱱᱛᱮ ᱱᱟᱛᱮ ᱠᱤᱱ ᱮᱸ ᱚᱱᱠᱟ ᱠᱤᱱ ᱪᱟᱯᱟᱜ ᱡᱚᱱᱟᱜᱼᱟ᱾
ᱟᱪᱪᱷᱟ ᱟᱪᱪᱷᱟ,
ᱦᱮᱸ ᱦᱮᱸ ᱱᱚᱜ-ᱚ ᱱᱚᱝᱠᱟ ᱠᱟᱛᱮᱜ ᱟᱫᱚ ᱱᱚᱸᱰᱮ ᱵᱟᱯᱞᱟ ᱨᱮᱱᱟᱜ ᱠᱟᱢᱤ ᱦᱚᱨᱟ ᱠᱚ ᱦᱩᱭᱩᱜᱼᱟ᱾
ᱴᱷᱤᱠ ᱟᱪᱪᱷᱮ ᱢᱟᱹᱭ, ᱟᱹᱰᱤ ᱟᱭᱢᱟ ᱥᱟᱨᱦᱟᱣ ᱢᱟ ᱟᱨᱚ ᱚᱱᱠᱟᱱᱟᱜ ᱠᱩᱠᱞᱤ ᱫᱚᱦᱚᱭ ᱛᱟᱞᱟᱝ ᱢᱮ?
ᱟᱪᱪᱷᱟ ᱦᱮᱸ,
ᱟᱪᱪᱷᱟ ᱫᱟᱫᱟ ᱛᱟᱦᱟᱞᱮ, ᱞᱟᱹᱭᱟᱹᱧ ᱡᱮ ᱚᱨ ᱤᱛᱩᱫ ᱵᱟᱯᱞᱟ ᱫᱚ ᱚᱱᱟ ᱫᱚ᱾ ᱪᱮᱫ ᱞᱮᱠᱟ ᱚᱱᱠᱟ ᱵᱟᱲᱟᱭ ᱢᱮᱱᱟᱜ ᱛᱟᱢᱟ᱾
ᱦᱮᱸ ᱵᱟᱰᱟᱭ ᱫᱚ ᱢᱮᱱᱟᱜᱼᱟ ᱚᱨ ᱤᱛᱩᱹᱫ ᱵᱟᱯᱞᱟ ᱛᱮ, ᱚᱨ ᱤᱛᱩᱫ ᱵᱟᱯᱞᱟ ᱫᱚ ᱦᱩᱭᱩᱜ ᱠᱟᱱᱟ, ᱱᱤᱛᱚᱜ ᱫᱚ ᱚᱱᱟ ᱫᱚ ᱟᱵᱚ ᱥᱟᱶᱛᱟ ᱨᱮᱫᱚ ᱵᱟᱹᱱᱩᱜ ᱟ᱾ ᱥᱮᱫᱟᱭ ᱛᱟᱦᱮᱸ ᱞᱮᱱᱟ ᱱᱚᱣᱟ ᱫᱚ᱾ ᱥᱮᱫᱟᱭ ᱪᱚᱞ ᱛᱟᱦᱮᱸ ᱞᱮᱱᱟ ᱡᱟᱦᱟᱸ ᱨᱮᱜᱮ ᱦᱟᱴ ᱯᱟᱛᱟ ᱨᱮ ᱢᱤᱫᱴᱟᱝ ᱠᱩᱲᱤ ᱜᱤᱫᱽᱨᱟᱹ ᱥᱮ ᱢᱤᱫᱴᱟᱝ ᱠᱚᱲᱟ ᱜᱤᱫᱽᱨᱟᱹ᱾ ᱠᱩᱥᱟᱹᱞᱤ ᱦᱩᱭ ᱞᱮᱠᱷᱟᱱ ᱚᱱᱮ ᱡᱮ ᱫᱷᱩᱲᱤ ᱥᱤᱸᱫᱩᱨ ᱛᱮᱠᱚ ᱥᱤᱸᱫᱩᱨ ᱟᱠᱚ ᱠᱟᱱ ᱛᱟᱦᱮᱸ ᱠᱟᱱ ᱥᱮ ᱡᱟᱦᱟᱱᱟᱜ ᱛᱮᱜᱮ ᱠᱚ ᱪᱤᱱᱦᱟᱹᱣᱮᱫ ᱠᱚ ᱛᱟᱦᱮᱸᱫᱼᱟ, ᱱᱚᱣᱟ ᱧᱮᱞᱚᱜ ᱠᱟᱱ ᱜᱮᱭᱟ ᱟᱫᱚ ᱱᱚᱣᱟ ᱫᱚ ᱱᱮᱛᱟᱨ ᱫᱚᱠᱚ ᱵᱚᱱᱫᱚ ᱟᱠᱟᱫᱟ᱾
ᱦᱮᱸ ᱦᱮᱸ ᱚᱨ ᱤᱛᱩᱫ ᱵᱟᱯᱞᱟ ᱫᱚ ᱦᱮᱸ, ᱦᱮᱸ ᱚᱨ ᱤᱛᱩᱫ ᱵᱟᱯᱞᱟ ᱫᱚ ᱡᱟᱦᱟᱸ ᱱᱮᱛᱟᱨ ᱫᱚ ᱵᱟᱹᱱᱩᱜ ᱠᱟᱜ ᱛᱟᱵᱚᱱᱟ ᱚᱱᱟ ᱨᱮᱱᱟᱜ ᱪᱚᱞ ᱫᱚ, ᱚᱱᱟ ᱫᱚ ᱯᱟᱹᱦᱤᱞ ᱛᱟᱦᱮᱸ ᱠᱟᱱᱟ ᱥᱮᱫᱟᱭ ᱞᱟᱹᱭᱟᱠᱚ ᱛᱚ ᱡᱮ ᱚᱱᱟ ᱫᱚ ᱞᱟᱦᱟ ᱛᱮᱜᱮ ᱚᱱᱠᱟ ᱦᱩᱭᱩᱜ ᱛᱟᱦᱮᱸᱜᱼᱟ ᱡᱮ ᱡᱟᱦᱟᱸᱨᱮ ᱦᱟᱴ ᱯᱟᱛᱟ ᱠᱚᱨᱮ ᱡᱩᱫᱤ ᱢᱤᱫᱴᱟᱝ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱢᱟᱱᱮ ᱠᱚᱲᱟ ᱜᱤᱫᱽᱨᱟᱹ ᱡᱩᱫᱤ ᱚᱱᱮ ᱢᱤᱫᱴᱮᱱ ᱠᱩᱲᱤ ᱜᱤᱫᱽᱨᱟᱹᱭ ᱠᱩᱥᱤᱭ ᱟᱫᱮᱭᱟ ᱠᱩᱥᱤ ᱥᱤᱵᱤᱞ ᱟᱫᱮᱭᱟ, ᱛᱟᱦᱞᱮ ᱩᱱᱤ ᱫᱚ ᱚᱸᱰᱮ ᱠᱷᱚᱱᱟᱜ ᱜᱮ ᱢᱟᱱᱮ ᱡᱳᱨ ᱡᱚᱵᱚᱥᱛᱤ ᱠᱟᱛᱮ ᱠᱚ ᱟᱹᱜᱩᱭᱮᱭᱟ ᱢᱟᱱᱮ ᱚᱱᱠᱟ ᱚᱨ ᱤᱛᱩᱫ ᱠᱟᱛᱮᱜ, ᱡᱮ ᱫᱷᱩᱲᱤ ᱥᱤᱸᱫᱩᱨ ᱠᱟᱛᱮᱜ ᱥᱮ ᱪᱮᱫ ᱞᱮᱠᱟ ᱚᱱᱠᱟ ᱢᱤᱫᱴᱟᱝ ᱞᱟᱹᱭ ᱟᱠᱚ,
ᱦᱮᱸ ᱦᱮᱸ ᱢᱟᱹᱭ ᱛᱟᱦᱚᱞᱮ ᱤᱧᱤᱧ ᱞᱟᱹᱭᱟ ᱠᱤᱨᱤᱧ ᱡᱟᱶᱟᱭ ᱵᱟᱯᱞᱟ ᱤᱭᱟᱹ ᱱᱚᱣᱟ ᱵᱟᱨᱮᱛᱮ ᱢᱟ ᱡᱩᱫᱤᱢ ᱵᱟᱰᱟᱭ ᱠᱷᱟᱱ ᱞᱟᱹᱭᱢᱮ᱾
ᱦᱮᱸ ᱮᱸᱜ ᱠᱤᱨᱤᱧ ᱡᱟᱶᱟᱭ ᱵᱟᱯᱞᱟ ᱫᱚ ᱤᱧ ᱡᱟᱦᱟᱸ ᱞᱮᱠᱟᱧ ᱩᱭᱦᱟᱹᱨ ᱠᱟᱜᱼᱟ ᱛᱟᱦᱚᱞᱤᱧ ᱞᱟᱹᱭ ᱥᱚᱫᱚᱨᱮᱜᱼᱟ, ᱦᱩᱸ ᱠᱤᱨᱤᱧ ᱡᱟᱶᱟᱭ ᱵᱟᱯᱞᱟ ᱫᱚ ᱦᱩᱭᱩᱜ ᱠᱟᱱᱟ ᱡᱚᱫᱤ ᱢᱤᱫᱴᱟᱝ ᱰᱟᱹᱜᱩᱣᱟᱹ ᱠᱩᱲᱤ ᱜᱤᱫᱽᱨᱟᱹ ᱟᱨ ᱮᱸᱜ ᱚᱱᱮ ᱡᱟᱦᱟᱸᱭ ᱫᱚ ᱮᱸᱜ ᱢᱟᱱᱮ ᱵᱤᱧ ᱡᱟᱶᱟᱭ ᱠᱟᱛᱮᱫ ᱡᱩᱫᱤ ᱮᱸᱜ ᱚᱱᱠᱟ ᱦᱟᱢᱟᱞ ᱦᱚᱲᱢᱚ ᱞᱮᱱᱠᱷᱟᱱᱮ ᱦᱮᱸ ᱥᱮ ᱵᱟᱝ?
ᱦᱮᱸ ᱦᱮᱸ᱾
ᱟᱫᱚ ᱚᱱᱟ ᱚᱲᱟᱜ ᱨᱮᱱ ᱦᱚᱲ ᱠᱚ ᱩᱱᱤ ᱠᱩᱲᱤ ᱜᱤᱫᱽᱨᱟᱹ ᱮᱸᱜ ᱢᱤᱫᱴᱟᱝ ᱢᱟᱱᱮ ᱰᱟᱹᱨ ᱥᱮ ᱡᱟᱶᱟᱭ ᱥᱟᱵ ᱟᱭ ᱨᱮᱱᱟᱜ ᱠᱚ ᱢᱟᱱᱮ ᱩᱭᱦᱟᱹᱨᱟ ᱥᱮ ᱚᱱᱠᱟ ᱢᱤᱫᱴᱟᱝ ᱩᱭᱦᱟᱹᱨ
ᱦᱮᱸ ᱢᱟᱱᱮ ᱚᱱᱟ ᱫᱚ ᱦᱩᱭᱩᱜᱜ ᱠᱟᱱᱟ ᱡᱮ ᱢᱤᱫᱴᱮᱱ ᱰᱟᱹᱜᱩᱣᱟᱹ ᱠᱩᱲᱤ ᱜᱤᱫᱽᱨᱟᱹ ᱡᱚᱠᱷᱚᱱ ᱰᱟᱹᱜᱩᱣᱟᱹ ᱛᱮ ᱦᱟᱢᱟᱞ ᱦᱚᱲᱢᱚᱜ ᱟᱭ ᱩᱱᱤ ᱜᱤᱫᱽᱨᱟᱹ ᱨᱮᱱ ᱟᱯᱟᱛ ᱤᱭᱟᱹ ᱟᱯᱟᱛ ᱞᱮᱠᱟᱛᱮ ᱦᱟᱹᱱᱤ ᱫᱚᱠᱚ ᱠᱤᱨᱤᱧ ᱟᱹᱜᱩᱭᱮᱭᱟ ᱦᱮᱸᱥᱮ ᱩᱱᱤ ᱠᱚᱲᱟ ᱜᱤᱫᱽᱨᱟᱹ ᱡᱩᱫᱤ ᱨᱮᱵᱮᱱᱟᱭ ᱩᱱᱤ ᱨᱮᱱ ᱜᱤᱫᱽᱨᱟᱹ ᱨᱮᱱ ᱟᱯᱟᱛ ᱦᱳᱭ ᱞᱟᱹᱜᱤᱫ ᱛᱮ
ᱟᱪᱪᱷᱟ ᱟᱪᱪᱷᱟ᱾ ᱦᱮᱸ ᱦᱮᱸ ᱱᱚᱜᱼᱚ ᱱᱚᱝᱠᱟ ᱜᱮᱠᱚ ᱞᱟᱹᱭ ᱟᱠᱟᱫᱟ ᱟᱨ ᱡᱩᱫᱤ ᱮᱸᱜ ᱩᱱᱤ ᱜᱤᱫᱽᱨᱟᱹ ᱦᱮᱸᱥᱮ ᱦᱩᱭ ᱞᱮᱱᱠᱷᱟᱱ ᱩᱱᱤ ᱜᱤᱫᱽᱨᱟᱹ ᱫᱚ ᱟᱫᱚ ᱮᱸᱜ ᱢᱟᱱᱮ ᱚᱱᱠᱟ ᱜᱮᱠᱚ ᱞᱟᱹᱭᱟ ᱥᱮ ᱪᱮᱫ ᱩᱱᱤ ᱜᱤᱫᱽᱨᱟᱹ ᱡᱟᱦᱟᱸ ᱫᱚ ᱵᱤᱫᱷᱩᱣᱟᱹ ᱜᱤᱫᱽᱨᱟᱹ ᱢᱮᱱᱛᱮᱭ ᱞᱟᱹᱭᱟᱹᱜ ᱟᱭ ᱥᱮ ᱪᱮᱫ?
ᱦᱮᱸ ᱟᱫᱚ ᱱᱤᱛᱚᱜ ᱫᱚᱢ ᱢᱟᱹᱭ ᱚᱱᱮ ᱡᱮ ᱠᱤᱨᱤᱧ ᱡᱟᱶᱟᱭ ᱠᱚ ᱤᱭᱟᱹ ᱠᱟᱱᱟ ᱟᱫ ᱚ ᱠᱷᱟᱡ ᱩᱱᱤ ᱫᱚ ᱩᱱᱤᱜᱮ ᱟᱯᱟᱛ ᱫᱚᱭ ᱞᱮᱠᱷᱟᱜᱼᱟ ᱠᱷᱟᱡ ᱾
ᱟᱪᱪᱷᱟ ᱫᱟᱫᱟ ᱛᱟᱦᱚᱞᱮ ᱱᱚᱰᱮ ᱫᱚ ᱮᱸᱜ ᱩᱱᱤ ᱜᱤᱫᱽᱨᱟᱹ ᱫᱚ ᱛᱟᱦᱚᱞᱮ ᱵᱤᱫᱷᱣᱟᱹ ᱜᱤᱫᱽᱨᱟᱹ ᱢᱮᱱ ᱛᱮᱫᱚ ᱵᱟᱭ ᱞᱮᱠᱷᱟᱜ ᱛᱮ?
ᱵᱟᱝ, ᱡᱚᱠᱷᱚᱱ ᱩᱱᱤ ᱜᱤᱫᱽᱨᱟᱹ ᱨᱮᱱ ᱟᱯᱟᱛ ᱵᱟᱝᱠᱚ ᱛᱤᱸᱜᱩ ᱠᱚᱜᱼᱟ, ᱚᱱᱟ ᱠᱷᱟᱹᱛᱤᱨ ᱛᱮᱜᱮ ᱛᱚᱠᱚ ᱠᱤᱨᱤᱧᱮ ᱠᱟᱱᱟ ᱾ ᱩᱱᱤ ᱜᱤᱫᱽᱨᱟᱹ ᱡᱮᱢᱚᱱ ᱟᱞᱚᱭ ᱞᱮᱠᱷᱟᱜ ᱢᱟ ᱥᱮ ᱚᱠᱟ ᱞᱮᱠᱟ?
ᱟᱪᱪᱷᱟ, ᱛᱟᱦᱚᱞᱮ ᱟᱯᱟᱛᱮ ᱛᱤᱸᱜᱩ ᱞᱮᱱᱠᱷᱟᱱ ᱫᱚ ᱛᱟᱦᱚᱞᱮ ᱚᱱᱟ ᱮᱸᱜ ᱚᱱᱠᱟ ᱵᱟᱹᱲᱤᱡ ᱢᱮᱱ ᱛᱮ ᱚᱱᱠᱟ ᱤᱭᱟᱹ ᱫᱚ ᱵᱟᱭ ᱞᱮᱠᱷᱟᱜᱼᱟ ᱦᱟᱸᱜ ᱠᱷᱟᱱ ᱦᱮᱸ ᱾
ᱛᱟᱦᱚᱞᱮ ᱢᱟᱹᱭ ᱟᱨᱚ ᱢᱮᱱᱫᱟ ᱦᱮᱸᱥᱮ ᱥᱟᱸᱜᱷᱟ ᱵᱟᱯᱞᱟ ᱫᱚ ᱚᱠᱟ ᱵᱚᱱ ᱢᱮᱛᱟᱜᱼᱟ?
ᱥᱟᱸᱜᱷᱟ ᱵᱟᱯᱞᱟ ᱵᱟᱝ ᱦᱮᱸ ᱥᱟᱸᱜᱷᱟ ᱵᱟᱯᱞᱟ ᱫᱚ ᱦᱩᱭᱩᱜ ᱠᱟᱱᱟ ᱡᱩᱫᱤ ᱮᱸ ᱢᱤᱫᱴᱟᱝ ᱠᱚᱲᱟ ᱜᱤᱫᱽᱨᱟᱹ ᱟᱨ ᱢᱤᱫᱴᱟᱝ ᱠᱩᱲᱤ ᱜᱤᱫᱽᱨᱟᱹ ᱩᱱᱠᱤᱱ ᱡᱚᱠᱷᱚᱱ ᱛᱤᱨᱤ ᱯᱩᱨᱩᱥ ᱞᱮᱠᱟ ᱛᱮᱠᱚ ᱡᱚᱲᱟ ᱢᱤᱫ ᱮᱫ ᱠᱤᱱᱟᱹ ᱦᱮᱸᱥᱮ ᱵᱟᱝ ᱩᱱᱨᱮ ᱩᱱᱠᱤᱱ ᱵᱷᱤᱛᱨᱤ ᱨᱮ ᱡᱟᱦᱟᱸᱭ ᱜᱮ ᱡᱩᱫᱤ ᱮ ᱢᱤᱫ ᱫᱷᱟᱹᱣ ᱫᱚᱠᱤᱱ ᱮᱸ ᱞᱟᱦᱟ ᱛᱮᱠᱤᱱ ᱵᱟᱯᱞᱟ ᱞᱮᱱ ᱛᱟᱦᱮᱸᱫᱼᱟ,
ᱦᱳᱭ᱾
ᱵᱟᱯᱞᱟ